ᱦᱮᱞᱳ ᱟᱸᱡᱚᱢᱮᱜ ᱟ ᱵᱤᱱ
ᱦᱮᱸ ᱟᱡᱚᱢᱮᱜ ᱟ ᱞᱤᱧ
ᱦᱳᱭ ᱦᱳᱭ ᱦᱳᱭ ᱨᱟ. ᱥ ᱤᱠᱳᱜ ᱠᱟᱱᱟ
ᱚ ᱱᱤᱛᱚᱜ ᱵᱤᱱ ᱡᱚᱢ ᱧᱟᱢᱟ ᱫᱟ
ᱦᱚᱸ ᱦᱚᱸ ᱴᱷᱤᱠ ᱜᱮ
ᱚᱸ ᱞᱟ. ᱭᱫᱟ. ᱧ ᱪᱮᱫ ᱵᱤᱱ ᱪᱤᱠᱟ. ᱭ ᱫᱟ
ᱪᱮᱫ ᱦᱚᱸ ᱵᱟᱝᱟ ᱚᱲᱟᱜ ᱨᱮᱱᱟᱜ ᱠᱟᱹᱢᱤ ᱠᱚ ᱜᱮ
ᱚ ᱟᱹᱞᱤᱧ ᱦᱚᱸ ᱪᱤᱠᱟᱹ ᱜᱮ ᱵᱟᱝ ᱱᱚᱜᱼᱚᱭ ᱫᱩᱲᱩᱵ ᱵᱟᱲᱟ ᱦᱩᱭ ᱠᱟᱱᱟ
ᱚ
ᱫᱚ ᱞᱟ. ᱭ ᱫᱟᱞᱤᱧ ᱱᱟᱯᱟᱭ ᱵᱮᱲᱟ ᱜᱮᱭᱟ ᱵᱤᱱ
ᱦᱳᱭ ᱱᱟᱯᱟᱭ ᱜᱮ ᱵᱮᱥ ᱵᱟᱲᱟ ᱜᱮ ᱢᱮᱱᱟᱜ ᱞᱤᱧᱟᱹ ᱟᱹᱵᱤᱱ ᱪᱮᱫ ᱞᱮᱠᱟ ᱢᱮᱱᱟᱜ ᱵᱤᱱᱟ
ᱦᱮᱸ ᱟᱞᱤᱧ ᱦᱚᱸ ᱱᱤᱛᱚᱜ ᱫᱚ ᱪᱟᱸᱫᱳᱣᱟᱜ ᱫᱩᱞᱟᱹᱲ ᱠᱚᱛᱮ ᱫᱚ ᱱᱟᱯᱟᱭ ᱜᱮ ᱢᱮᱱᱟᱜ ᱟᱠᱟᱫ ᱞᱤᱧᱟᱹ ᱟᱨ ᱥᱮ ᱚᱲᱟᱜ ᱜᱷᱟᱨᱚᱸᱡᱽ ᱠᱚᱨᱮ ᱦᱚᱸ ᱡᱚᱛᱚ ᱜᱮ ᱱᱟᱯᱟᱭ ᱜᱮ ᱢᱮᱱᱟᱜ ᱟᱠᱟᱫ ᱞᱮᱭᱟ
ᱟᱪᱷᱟ
ᱟᱹᱵᱤᱱ ᱜᱮ ᱚᱲᱟᱜ ᱜᱷᱟᱨᱚᱸᱡᱽ ᱠᱚᱨᱮ ᱪᱮᱫ ᱞᱮᱠᱟ ᱢᱮᱱᱟᱜ ᱟᱠᱟᱫ ᱠᱚᱣᱟ
ᱦᱚᱸ ᱡᱚᱛᱚ ᱜᱮ ᱵᱮᱥ ᱜᱮ ᱢᱮᱱᱟᱜ ᱠᱚᱣᱟ
ᱚᱸ ᱦᱳᱭ ᱦᱳᱭ ᱵᱮᱥ ᱛᱟᱦᱮᱱ ᱢᱟ ᱞᱟᱹᱠᱛᱤᱭᱟᱱ ᱠᱟᱱ ᱜᱮᱭᱟ ᱥᱮ ᱱᱤᱛᱚᱜ ᱫᱚ
ᱦᱚᱭ
ᱛᱟᱦᱚᱞᱮ ᱡᱚᱢ ᱵᱟᱲᱟ ᱠᱮᱫᱼᱟ ᱵᱮᱱ ᱥᱮ ᱟᱹᱣᱨᱤ
ᱦᱚᱸ ᱡᱚᱢ ᱠᱚ ᱫᱚ ᱦᱩᱭ ᱠᱟᱱᱟ ᱟᱹᱵᱤᱱ ᱫᱚ
ᱟᱪᱷᱟ ᱟᱹᱞᱤᱧ ᱦᱚᱸ ᱚᱱᱠᱟ ᱡᱚᱢ ᱵᱟᱲᱟ ᱠᱟᱛᱮ ᱜᱮ ᱫᱩᱲᱩᱵ ᱵᱟᱲᱟ ᱦᱩᱭ ᱠᱟᱱᱟ
ᱩ ᱟᱨ ᱫᱟᱜ ᱡᱟᱹᱯᱩᱫ ᱠᱚ ᱪᱮᱫ ᱞᱮᱠᱟ ᱚᱱᱛᱮ?
ᱮ ᱫᱟᱜ ᱡᱟᱹᱯᱩᱫ ᱫᱚ ᱱᱟᱜ ᱠᱷᱟᱱ ᱛᱮᱦᱮᱧ ᱫᱚ ᱥᱮᱛᱟᱜ ᱠᱷᱚᱱ ᱜᱮᱭ ᱨᱤᱢᱤᱞ ᱨᱤᱢᱤᱞ ᱠᱟᱜ ᱜᱮᱭᱟᱭ ᱾
ᱚ
ᱟᱫᱚ ᱫᱟᱜ ᱜᱮ ᱱᱟᱜ ᱠᱷᱟᱱ, ᱟᱨᱤ ᱫᱟᱜ ᱟᱞᱮᱭᱟᱭ ᱾ ᱟᱫᱚ ᱛᱟᱭᱚᱢ ᱫᱟᱨᱟᱢ ᱦᱤᱡᱩᱜ ᱜᱮᱪᱚᱝ, ᱨᱤᱢᱤᱞ ᱫᱚ ᱡᱟᱹᱥᱛᱤ ᱧᱚᱜ ᱜᱮ ᱨᱟᱠᱟᱵ ᱠᱟᱫᱟᱭ ᱾
ᱟᱪᱪᱷᱟ᱾
ᱟᱫᱚ ᱟ. ᱵᱤᱱ ᱥᱮᱫᱜᱮ ᱪᱮᱫ ᱞᱮᱠᱟ ᱛᱮᱦᱮᱧ ᱫᱟᱜ ᱡᱟᱹᱲᱤ ᱠᱚ?
ᱦᱚ ᱥᱮᱛᱟᱜ ᱧᱚᱜᱼ ᱮ ᱫᱟᱜ ᱵᱟᱲᱟ ᱞᱮᱫ ᱟ ᱱᱤᱛᱚᱜ ᱫᱚ ᱟᱹᱥᱩᱲ ᱠᱟᱜᱼᱟᱭ ᱚᱱᱠᱟ ᱫᱟᱜ ᱠᱚᱫᱚ ᱵᱟᱹᱱᱩᱜᱼᱟ ᱱᱤᱛᱳᱜ ᱫᱚ ᱾ ᱱᱮᱛᱟᱨ ᱢᱟ ᱥᱚᱸᱜᱮ ᱜᱮ ᱫᱟᱜ ᱥᱚᱸᱜᱮ ᱜᱮ ᱥᱤᱛᱩᱝ ᱾
ᱦᱳᱭ ᱦᱳᱭ ᱾ ᱚᱱᱟ ᱢᱟᱛᱚ ᱦᱮᱸ ᱠᱟᱱ ᱜᱮ ᱫᱤᱭᱮ ᱞᱟᱹᱭ ᱫᱟ. ᱞᱤᱧ ᱟᱵᱤᱱ ᱥᱮᱫ ᱫᱚ ᱚᱱᱠᱟ ᱨᱚᱦᱚᱭ ᱠᱚ ᱫᱚ ᱛᱤᱱᱟᱹᱜ ᱚᱵᱽᱫᱤ
ᱨᱚᱦᱚᱭ ᱫᱚ ᱟᱹᱣᱨᱤ ᱜᱮ ᱞᱮ ᱮᱦᱚᱵᱟ ᱟᱞᱮ ᱫᱚ ᱛᱚᱲᱟ ᱠᱚᱞᱮ ᱮᱨ ᱠᱟᱜᱼᱟ ᱤᱱᱠᱟᱹ ᱦᱟᱨᱟ ᱧᱚᱜ ᱟᱠᱟᱱᱟ ᱟᱹᱣᱨᱤ ᱜᱮ ᱨᱚᱦᱚᱭ ᱫᱚᱞᱮ ᱮᱦᱚᱵᱼᱟ, ᱟᱯᱮ ᱥᱮᱱ ᱫᱚ ᱦᱩᱭᱱᱟ
ᱟᱞᱤᱧ ᱥᱮᱫ ᱦᱚᱸ ᱱᱟᱜ ᱠᱷᱟᱱ ᱚᱱᱠᱟ ᱧᱮᱞ ᱞᱮᱠᱷᱟᱱ ᱫᱚ ᱨᱚᱦᱚᱭ ᱠᱚᱫᱚ, ᱟᱹᱣᱨᱤᱞ ᱞᱮ ᱮᱛᱚᱦᱚᱵ ᱫᱟᱲᱮᱭᱟᱜᱼᱟ᱾
ᱟᱪᱪᱷᱟ ᱾
ᱟᱫᱚ ᱪᱟᱨᱟ ᱠᱚᱫᱚ ᱱᱟᱜ ᱠᱷᱟᱱ ᱦᱩᱭ ᱫᱚ ᱦᱩᱭ ᱜᱚᱜ ᱠᱟᱱ ᱞᱮᱭᱟ ᱾
ᱚ
ᱟᱫᱚ ᱚᱱᱠᱟ ᱫᱟᱜ ᱡᱟᱹᱲᱤ ᱠᱚ ᱡᱟᱹᱥᱛᱤ ᱧᱚᱜ ᱵᱟᱹᱱᱩᱜ ᱟᱠᱟᱫᱟ ᱾ ᱟᱫᱚ ᱚᱱᱟ ᱠᱷᱟᱹᱛᱤᱨ ᱜᱮ ᱟᱞᱤᱞᱮ ᱮᱛᱚᱦᱚᱵ ᱫᱟᱲᱮᱭᱟᱜᱼᱟ ᱾
ᱦᱳᱭ ᱟᱞᱮ ᱥᱮᱱ ᱦᱚᱸ ᱛᱚᱲᱟ ᱮᱢ ᱠᱟᱛᱮᱜ, ᱡᱚᱠᱷᱚᱱ ᱞᱮ ᱮᱨ ᱠᱮᱜᱼᱟ ᱤᱱᱟᱹ ᱯᱚᱨᱮ ᱾ ᱫᱟᱜ ᱠᱮᱫ ᱟᱭ ᱟᱫᱚ ᱡᱟᱦᱟᱸ ᱠᱚᱨᱮ ᱫᱚ ᱵᱚᱦᱮᱞ ᱵᱟᱲᱟ ᱟᱠᱟᱱᱟ ᱾ ᱞᱤᱸᱜᱤ ᱠᱟᱱ ᱛᱮ ᱡᱟᱦᱟᱸ ᱠᱚᱨᱮ ᱫᱚ ᱪᱟᱢᱠᱟᱡᱼᱪᱚᱢᱠᱚᱡ ᱰᱷᱮᱨ ᱧᱚᱜ ᱦᱩᱭ ᱠᱟᱱᱟ ᱡᱟᱦᱟᱸ ᱠᱚᱨᱮ ᱫᱚ ᱾ ᱟᱨᱦᱚᱸ ᱡᱟᱦᱟᱸ ᱠᱚᱨᱮ ᱫᱚ ᱯᱷᱟᱸᱠᱟ ᱯᱷᱟᱠᱟ ᱠᱟᱱ ᱛᱟᱞᱮ ᱾
ᱟᱪᱪᱷᱟ ᱟᱪᱪᱷᱟ ᱟᱨ ᱪᱟᱨᱟ ᱠᱚ ᱾
ᱦᱮᱸ ᱦᱮᱸ ᱪᱟᱨᱟ ᱠᱚᱜᱮ ᱾
ᱟᱪᱪᱷᱟ ᱟᱪᱪᱷᱟ ᱛᱟᱦᱚᱞᱮ ᱱᱤᱛᱚᱜ ᱢᱟ ᱟᱹᱵᱤᱱ ᱥᱮᱫ ᱦᱚᱸ ᱟᱹᱣᱨᱤ ᱠᱚ ᱮᱛᱚᱦᱚᱵ ᱵᱟᱲᱟᱭᱟ ᱾ ᱦᱚᱲᱩ ᱨᱚᱦᱚᱭ ᱠᱚ ᱾ ᱛᱟᱦᱚᱞᱮ ᱠᱟᱹᱢᱤ ᱵᱟᱲᱟ ᱠᱚᱫᱚ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ᱾
ᱚᱲᱟᱜ ᱠᱚᱜᱮ ᱜᱤᱫᱽᱨᱟᱹ ᱠᱚᱞᱤᱧ ᱯᱟᱲᱦᱟᱣ ᱵᱟᱲᱟ ᱠᱚᱜᱮᱭᱟ ᱢᱮᱱᱟᱜ ᱠᱚᱣᱟ᱾ ᱠᱟᱹᱴᱤᱡ ᱠᱟᱹᱴᱤᱡ ᱥᱴᱩᱰᱮᱱᱴ ᱟᱹᱞᱤᱧᱤᱱ᱾
ᱚ ᱟᱪᱪᱷᱟ ᱦᱳᱭ ᱦᱳᱭ ᱚᱱᱟ ᱢᱟᱛᱚ ᱠᱚᱨᱟᱣ ᱜᱮ ᱞᱟᱜᱟᱜᱼᱟ ᱥᱮ᱾ ᱱᱤᱡᱮᱨᱟᱜ ᱠᱟᱹᱢᱤ ᱠᱚᱫᱚ ᱦᱩᱸ᱾
ᱟᱨ ᱟᱹᱵᱤᱱ ᱫᱚ ᱪᱮᱫ ᱠᱚᱵᱤᱱ ᱪᱤᱠᱟᱹ ᱵᱟᱲᱟᱭ ᱜᱮᱭᱟ᱾
ᱟᱹᱞᱤᱧ ᱦᱚᱸ ᱪᱤᱠᱟᱹ ᱫᱚ ᱚᱱᱠᱟ ᱵᱟᱦᱨᱮ ᱠᱚᱨᱮ ᱜᱮᱞᱤᱧ ᱛᱟᱦᱮᱱ ᱵᱟᱲᱟᱜ ᱜᱮᱭᱟ᱾
ᱟᱪᱪᱷᱟ᱾
ᱟᱫᱚ ᱚᱱᱠᱟ ᱚᱲᱟᱜ ᱠᱚᱨᱮ ᱜᱮ ᱢᱮᱱᱟᱜ ᱟᱠᱟᱫ ᱵᱤᱱᱟ᱾
ᱦᱮᱸ ᱱᱤᱛᱳᱜ ᱫᱚ ᱚᱲᱟᱜ ᱨᱮᱜᱮ ᱢᱮᱱᱟᱜ ᱞᱤᱧᱟᱹ᱾
ᱛᱟᱦᱚᱞᱮ ᱚᱱᱠᱟ ᱯᱟᱲᱦᱟᱣ ᱵᱟᱲᱟ ᱠᱚᱫᱚ ᱚᱞᱚᱜ ᱯᱟᱲᱦᱟᱣ ᱠᱚᱫᱚ!
ᱯᱟᱲᱦᱟᱣ ᱠᱚᱫᱚᱞᱤᱧ ᱱᱤᱛᱚᱜ ᱫᱚ ᱞᱤᱧ ᱥᱴᱚᱯ ᱦᱟᱛᱟᱲᱟᱜᱟᱜᱼᱟ᱾
ᱟᱪᱪᱷᱟ ᱟᱪᱪᱷᱟ ᱟᱪᱪᱷᱟ ᱟᱫᱚ᱾ ᱚᱞᱚᱜ ᱯᱟᱲᱦᱟᱣ ᱠᱚᱫ ᱛᱤᱱᱟᱹᱜ ᱚᱵᱫᱤ ᱠᱚᱨᱟᱣ ᱦᱩᱭᱠᱟᱱ ᱛᱟᱦᱮᱸᱫ᱾
ᱜᱨᱟᱡᱩᱭᱮᱥᱚᱱ ᱞᱤᱧ ᱠᱚᱨᱟᱣᱮᱫ ᱛᱟᱦᱮᱱᱟ ᱟᱫᱚ ᱢᱤᱫᱴᱟᱝ ᱨᱮ ᱤᱭᱟᱹ ᱢᱮᱱᱟᱜ ᱾ ᱛᱟᱞᱞᱤᱧᱟ᱾
ᱚ ... ᱚ ᱟᱹᱞᱤᱧ ᱱᱚᱝᱠᱟ ᱢᱟᱨᱟᱝ ᱵᱤᱫᱽᱫᱟᱹᱜᱟᱲ ᱨᱮ ᱪᱟᱞᱟᱜ ᱠᱟᱱ ᱛᱟᱹᱟᱞᱞᱤᱧᱟ ᱱᱤᱛᱚᱜ ᱫᱚ᱾
ᱟᱫᱚ ᱱᱤᱭᱟᱹ ᱟᱫᱚ ᱱᱤᱭᱟᱹ ᱵᱟᱨ ᱢᱩᱪᱟᱹᱫ ᱠᱚᱜ ᱛᱟᱞᱤᱧᱟ ᱟᱫᱚ ᱯᱩᱱ ᱥᱮᱨᱢᱟ ᱠᱟᱫᱟ ᱠᱚᱥᱮ᱾
ᱦᱮᱸ ᱦᱮᱸ᱾
ᱟᱫᱚ ᱚᱱᱟᱛᱮ ᱱᱤᱭᱟᱹ ᱵᱟᱨ ᱵᱟᱝ ᱢᱩᱪᱟᱹᱫ ᱠᱟᱛᱮᱫ ᱦᱤᱡᱩᱜ ᱠᱟᱱ ᱥᱮᱨᱢᱟ ᱥᱮᱫ ᱢᱩᱪᱟᱹᱫᱚᱜ ᱛᱟᱹᱞᱤᱧᱟ
ᱟᱪᱪᱷᱟ
ᱦᱩᱸ ᱟᱫᱚ ᱱᱟᱜ ᱠᱷᱟᱱ ᱞᱟᱹᱭ ᱠᱮᱫᱟᱵᱤᱱ ᱛᱚ ᱢᱟᱲᱟᱝ ᱵᱤᱨᱫᱟᱹᱜᱟᱲ ᱨᱮ ᱟᱫᱚ ᱚᱠᱟᱴᱟᱜ ᱥᱟᱛᱟᱢ ᱛᱮ ᱵᱤᱱ ᱚᱞᱚᱜ ᱯᱟᱲᱦᱟᱜ ᱠᱟᱱ ᱛᱟᱦᱮᱸᱫ ᱛᱮ
ᱟᱹᱞᱤᱧ ᱫᱚ ᱦᱤᱥᱴᱨᱤ
ᱦᱚᱸ ᱟᱪᱪᱷᱟ ᱟᱪᱪᱷᱟ ᱟᱪᱪᱷᱟ
ᱦᱳᱭ
ᱦᱚᱸ ᱱᱟᱯᱟᱭ ᱜᱮ ᱛᱟᱦᱚᱞᱮ ᱟᱹᱞᱤᱧ ᱫᱚ ᱟᱵᱚ ᱡᱟᱦᱟᱸ ᱱᱚᱣᱟ ᱡᱟᱱᱟᱢ ᱟᱲᱟᱝ ᱯᱟᱹᱨᱥᱤ ᱛᱮᱜᱮᱞᱤᱧ ᱚᱞᱚᱜ ᱯᱟᱲᱦᱟᱜ ᱠᱟᱱᱟ᱾
ᱟᱪᱪᱷᱟ
ᱟᱵᱚᱣᱟᱜ ᱥᱟᱱᱛᱟᱲᱟᱜ ᱛᱮᱜᱮ
ᱦᱩᱸ ᱟᱹᱰᱤ ᱱᱟᱯᱟᱭ
ᱦᱳᱭ ᱦᱳᱭ
ᱟᱪᱪᱷᱟ ᱚᱸᱰᱮ ᱫᱚ ᱤᱥᱠᱩᱞ ᱠᱚ ᱥᱩᱨ ᱠᱚᱨᱮ ᱜᱮ ᱢᱮᱱᱟᱜᱼᱟ ᱥᱮ ᱠᱚᱞᱮᱡᱽ ᱠᱚ
ᱦᱳᱭ ᱦᱳᱭ ᱢᱟᱨᱟᱝ ᱵᱤᱨᱫᱟᱹᱜᱟᱲ ᱫᱚ ᱱᱟᱜ ᱠᱷᱟᱱ ᱥᱩᱨ ᱠᱚᱨᱮ ᱜᱮ ᱢᱮᱱᱟᱜ ᱟᱠᱟᱫ ᱜᱮᱭᱟ ᱥᱮ ᱵᱤᱨᱫᱟᱹᱜᱟᱲ ᱦᱚᱸ ᱦᱚᱯᱚᱱ ᱵᱤᱨᱫᱟᱹᱜᱟᱲ ᱠᱚᱦᱚᱸ ᱢᱮᱱᱟᱜ ᱟᱠᱟᱫ ᱜᱮᱭᱟ ᱥᱩᱨ ᱥᱩᱯᱩᱨ ᱨᱮᱜᱮ
ᱟᱪᱪᱷᱟ
ᱟᱫᱚ ᱞᱟᱹᱭᱮᱫᱟᱞᱞᱤᱧ ᱱᱟᱜ ᱠᱷᱟᱱ ᱟᱵᱚᱣᱟᱜ ᱡᱟᱱᱟᱢ ᱟᱲᱟᱝ ᱯᱟᱹᱨᱥᱤ ᱠᱚᱫᱚ ᱵᱤᱱ ᱵᱟᱲᱟᱭ ᱟᱠᱟᱫᱟᱜ ᱜᱮᱭᱟ ᱥᱮ ᱵᱟᱝ ᱜᱮ ᱛᱟᱦᱚᱞᱮ
ᱦᱚᱸ ᱦᱚᱸ ᱤᱧ ᱵᱟᱲᱟᱭ ᱫᱚᱞᱤᱧ ᱵᱟᱲᱟᱭ ᱜᱮᱭᱟ
ᱚ ᱟᱪᱪᱷᱟ ᱟᱪᱪᱷᱟ ᱦᱳᱭ ᱚᱱᱟ ᱢᱟᱛᱚ ᱵᱟᱲᱟᱭ ᱫᱚ ᱞᱟᱹᱠᱛᱤᱭᱟᱱ ᱠᱟᱱ ᱜᱮᱭᱟ ᱥᱮ ᱟᱵᱚᱣᱟᱜ ᱡᱤᱱᱤᱥ ᱠᱟᱱ ᱜᱮᱭᱟ
ᱦᱮᱸ
ᱵᱟᱝ ᱵᱤᱱ ᱵᱟᱲᱟᱭ ᱠᱟᱜ ᱠᱷᱟᱱ ᱫᱚ ᱵᱟᱝ ᱜᱟᱱᱚᱜᱼᱟ ᱥᱮ
ᱦᱚᱭ- ᱦᱚᱭ
ᱦᱚᱸ ᱟᱪᱷᱟ ᱱᱟᱯᱟᱭ ᱜᱮ ᱛᱟᱦᱚᱞᱮ
ᱦᱩᱸ
ᱦᱮᱸᱸ
ᱟᱨ ᱚᱱᱛᱮ ᱵᱟᱦᱟ ᱥᱚᱦᱨᱟᱭ ᱠᱚᱫᱚ ᱪᱮᱫ ᱞᱮᱠᱟ ᱦᱩᱭᱩᱜ ᱜᱮᱭᱟ
ᱦᱮᱸ ᱟᱹᱞᱤᱧ ᱥᱮᱫ ᱫᱚ ᱱᱟᱜ ᱠᱷᱟᱱ ᱧᱮᱞ ᱞᱮᱠᱷᱟᱱ ᱵᱟᱦᱟ ᱥᱚᱦᱚᱨᱟᱭ ᱫᱚ ᱟᱵᱚᱣᱟᱜ ᱡᱟᱦᱟᱸ ᱥᱟᱱᱛᱟᱲᱟᱜ ᱞᱟᱠᱪᱟᱨ ᱠᱚ ᱢᱮᱱᱟᱜ ᱟᱠᱟᱫᱟ᱾
ᱦᱮᱸ
ᱟᱹᱨᱤᱪᱟᱹᱞᱤ ᱠᱚᱫᱚ ᱡᱷᱚᱛᱚ ᱜᱮ ᱦᱩᱭᱩᱜ ᱜᱮᱭᱟ ᱟᱹᱞᱤᱧ ᱥᱮᱫ ᱫᱚ ᱧᱮᱞ ᱞᱮᱠᱷᱟᱱ ᱫᱚ ᱡᱟᱦᱟᱸ ᱫᱚᱵᱚᱱ ᱢᱮᱛᱟᱜ ᱠᱟᱱᱟ ᱵᱟᱦᱟ ᱥᱮ ᱢᱟᱜ ᱢᱚᱬᱮ ᱥᱚᱦᱨᱟᱭ
ᱦᱚᱸ
ᱟᱨᱦᱚᱸ ᱟᱭᱢᱟ ᱠᱚ ᱢᱮᱱᱟᱜ ᱟᱠᱟᱫᱟ ᱟᱹᱞᱤᱧ ᱫᱚ ᱱᱟᱜ ᱩᱱᱟᱹᱜ ᱡᱟᱹᱥᱛᱤ ᱫᱚ ᱵᱟᱹᱞᱤᱧ ᱵᱟᱲᱟᱭᱟ᱾
ᱟᱪᱷᱟ ᱡᱚᱛᱚ ᱜᱮ ᱢᱟᱱᱮ ᱡᱟᱣ ᱥᱮᱨᱢᱟ ᱜᱮ ᱦᱩᱭᱩᱜ ᱜᱮᱭᱟ᱾
ᱦᱚᱭ-ᱦᱚᱭ, ᱦᱚᱭ ᱡᱟᱶ ᱥᱮᱨᱢᱟ ᱜᱮ ᱦᱩᱭᱩᱜ ᱜᱮᱭᱟ᱾ ᱟᱨ ᱟᱹᱵᱤᱱ ᱥᱮᱫ ᱫᱚ ᱚᱱᱠᱟ ᱫᱚ
ᱟᱞᱮ ᱥᱮᱱ ᱦᱚᱸ ᱡᱟᱣ ᱥᱮᱨᱢᱟ ᱜᱮ ᱦᱩᱭᱩᱜ ᱜᱮᱭᱟ᱾ ᱵᱟᱦᱟ ᱥᱚᱦᱨᱟᱭ ᱢᱟᱜ ᱢᱚᱬᱮ, ᱢᱟᱜ ᱢᱚᱬᱮ ᱦᱚᱸ ᱡᱟᱣ ᱥᱮᱨᱢᱟ ᱜᱮ ᱦᱩᱭᱩᱜ ᱜᱮᱭᱟ ᱡᱟᱦᱟᱸ ᱠᱚᱨᱮ ᱫᱚ ᱢᱚᱬᱮ ᱥᱮᱨᱢᱟ ᱟ ᱯᱚᱨ-ᱯᱚᱨ ᱦᱩᱭᱩᱜ ᱜᱮᱭᱟ ᱛᱚ ᱟᱨ ᱱᱚᱰᱮ ᱫᱚ ᱡᱟᱣ ᱥᱮᱨᱢᱟ ᱜᱮ ᱦᱩᱭᱩᱜ ᱜᱮᱭᱟ᱾
ᱟᱪᱷᱟ-ᱟᱪᱷᱟ, ᱟᱪᱷᱟ ᱟᱨ ᱟᱹᱞᱤᱧ ᱥᱮᱫ ᱫᱚ ᱚᱱᱮ ᱡᱟᱦᱟᱸ ᱢᱟᱜ ᱢᱚᱬᱮ ᱚᱱᱟ ᱫᱚ ᱱᱟᱜ ᱠᱷᱟᱱ ᱯᱮ ᱥᱮᱨᱢᱟ ᱚᱱᱛᱚᱨ- ᱚᱱᱛᱚᱨ ᱞᱮ ᱢᱟᱜ ᱢᱚᱬᱮᱜᱼᱟ ᱦᱳᱭ ᱦᱳᱭ ᱯᱮ ᱥᱮᱨᱢᱟ ᱞᱮ ᱢᱟᱜ ᱢᱚᱲᱮᱭᱮᱫ ᱠᱟᱱ ᱠᱷᱟᱱ ᱯᱮ ᱥᱮᱨᱢᱟᱟᱞᱮ ᱵᱟᱦᱟᱜᱼᱟ᱾
ᱚ ᱚᱱᱠᱟ
ᱦᱚᱭ- ᱦᱚᱭ ᱟᱨ ᱟᱹᱵᱤᱱ ᱥᱮᱫ ᱫᱚ ᱛᱟᱦᱚᱞᱮ ᱚᱱᱮ ᱡᱟᱦᱟᱸ ᱵᱚᱱ ᱢᱮᱛᱟᱜ ᱠᱟᱱᱟ ᱫᱟᱸᱥᱟᱭ ᱥᱮ ᱠᱟᱨᱟᱢ ᱚᱱᱟ ᱠᱚ ᱦᱩᱭᱩᱜ ᱜᱮᱭᱟ ᱥᱮ ᱵᱟᱝ
ᱠᱟᱨᱟᱢ ᱫᱚ ᱱᱚᱰᱮ ᱫᱚ ᱵᱟᱝ ᱦᱩᱭᱩᱜ ᱜᱮᱭᱟ ᱫᱟᱸᱥᱟᱭ ᱫᱚ ᱦᱩᱭᱩᱜ ᱜᱮᱭᱟ᱿
ᱟᱪᱷᱟ-ᱟᱪᱷᱟ
ᱦᱩᱸ
ᱟᱹᱵᱤᱱ-ᱟᱹᱵᱤᱱᱟᱜ ᱟᱹᱛᱩ ᱠᱷᱚᱱ ᱠᱚ ᱪᱟᱞᱟᱣ ᱵᱟᱲᱟᱜ ᱜᱮᱭᱟ ᱚᱱᱠᱟ
ᱦᱮᱸ ᱟᱞᱮ ᱟᱛᱩ ᱠᱷᱚᱱ ᱦᱚᱸᱠᱚ ᱪᱟᱞᱟᱜᱼᱟ ᱥᱮ ᱱᱚᱰᱮ ᱦᱚᱸᱠᱚ ᱦᱤᱡᱩᱜ ᱵᱟᱲᱟᱜ ᱜᱮᱭᱟ᱾
ᱟᱪᱷᱟ-ᱟᱪᱷᱟ ᱱᱟᱯᱟᱭ ᱜᱮ ᱛᱟᱦᱚᱞᱮ ᱟᱹᱞᱤᱧ ᱥᱮᱫ ᱦᱚᱸ ᱚᱱᱠᱟ ᱧᱮᱞ ᱞᱮᱠᱷᱟᱱ ᱫᱚ ᱚᱱᱠᱟ ᱠᱟᱨᱟᱢ ᱠᱚᱫᱚ ᱵᱟᱝ ᱦᱩᱭ ᱵᱟᱲᱟ ᱟᱠᱟᱱᱟ ᱟᱹᱞᱤᱧ ᱦᱚᱸ ᱠᱟᱨᱟᱢ ᱵᱟᱨᱮ ᱛᱮᱫᱚ ᱵᱟᱹᱞᱤᱧ ᱵᱟᱲᱟᱭᱟ ᱪᱮᱫ ᱜᱮ
ᱪᱮᱫ ᱦᱚᱸ ᱵᱟᱝ ᱟᱸᱡᱚᱢᱚᱜ ᱠᱟᱱᱟ
ᱦᱮᱸ ᱫᱟᱥᱟᱭ ᱦᱚᱸ ᱟᱞᱮ ᱟᱹᱛᱩ ᱠᱷᱚᱱ ᱫᱚ ᱵᱟᱠᱚ ᱪᱟᱞᱟᱜᱼᱟ ᱚᱱᱠᱟ ᱯᱟᱥᱮᱨ ᱟᱛᱩ ᱠᱷᱚᱱ ᱠᱚ ᱦᱮᱡ ᱵᱟᱲᱟᱜ ᱜᱮᱭᱟ᱿
ᱚ
ᱟᱞᱮ ᱫᱚᱠᱚ ᱪᱟᱞᱟᱜ ᱜᱮᱭᱟ ᱫᱟᱸᱥᱟᱭ ᱫᱚ ᱥᱟᱸᱜᱮ ᱜᱮᱠᱚ ᱪᱟᱞᱟᱜ ᱜᱮᱭᱟ᱿ ᱟᱨ ᱦᱮᱡ ᱦᱚᱸ ᱥᱚᱸᱜᱮ ᱥᱟᱺᱜᱤᱧ-, ᱥᱟᱺᱜᱤᱧ ᱠᱚᱨᱮᱱ ᱠᱚ ᱦᱤᱡᱩᱜ ᱜᱮᱭᱟ ᱱᱚᱛᱮ ᱫᱚ᱾
ᱟᱪᱷᱟ-ᱟᱪᱷᱟ ᱱᱟᱯᱟᱭ ᱜᱮ ᱛᱟᱦᱚᱞᱮ᱾ ᱟᱫᱚ ᱱᱟᱜ ᱠᱷᱟᱹᱱᱤᱧ ᱞᱟᱹᱭᱮᱫᱟ ᱚᱱᱮ ᱫᱟᱸᱥᱟᱭ ᱵᱟᱨᱮᱛᱮ ᱛᱟᱦᱚᱞᱮ ᱵᱮᱱ ᱵᱟᱲᱟᱭ ᱟᱠᱟᱜ ᱜᱮᱭᱟ ᱛᱚ
ᱦᱮᱸ ᱤᱱᱠᱟᱹ ᱢᱚᱴᱟ-ᱢᱩᱴᱤ ᱵᱟᱲᱟᱭ ᱢᱮᱱᱟᱜ ᱜᱮᱭᱟ᱾
ᱟᱪᱷᱟ ᱟᱫᱚ ᱱᱟᱜ ᱠᱷᱟᱱ ᱢᱤᱫᱴᱮᱱ ᱠᱩᱠᱞᱤ ᱞᱤᱧ ᱠᱩᱞᱤ ᱠᱮᱵᱤᱱᱟ ᱟᱫᱚ
ᱟᱪᱪᱷᱟ ᱢᱟ ᱠᱩᱞᱤ ᱞᱤᱧ ᱵᱮᱱ ᱟᱫᱚᱞᱤᱧ ᱞᱟᱹᱭ ᱫᱟᱲᱮᱭᱟᱜᱼᱟ ᱥᱮ ᱵᱟᱝᱟ ᱟᱹᱞᱤᱧ
ᱟᱪᱪᱷᱟ ᱦᱳᱭ ᱦᱳᱭ ᱟᱫᱚ ᱡᱟᱦᱟᱸ ᱛᱤᱱᱟᱹᱜ ᱵᱤᱱ ᱫᱟᱲᱮᱭᱟᱜᱼᱟ ᱟᱫᱚ ᱩᱱᱟᱹᱜ ᱜᱮᱵᱤᱱ ᱞᱟᱹᱭᱟ ᱥᱮ᱾
ᱦᱳᱭ
ᱟᱵᱚ ᱡᱮ ᱱᱚᱜᱼᱚᱭ ᱫᱟᱸᱥᱟᱭ ᱨᱮᱠᱚ ᱫᱟᱬᱟᱱ ᱠᱟᱱᱟ ᱥᱮ ᱫᱤᱥᱚᱢ ᱫᱤᱥᱚᱢ᱾ ᱥᱮ ᱟᱛᱳ ᱟᱛᱳ ᱠᱚ ᱫᱟᱬᱟᱱ ᱠᱟᱱᱟ᱾
ᱦᱮᱸ
ᱟᱫᱚ ᱱᱚᱣᱟ ᱫᱟᱸᱥᱟᱭ ᱨᱮᱫᱚ ᱱᱟᱜᱠᱷᱟᱱ ᱚᱱᱠᱟ ᱟᱹᱛᱩ ᱟᱹᱛᱩ ᱥᱮ ᱚᱲᱟᱜ ᱚᱲᱟᱜ ᱪᱮᱫᱟᱜ ᱠᱚ ᱫᱟᱬᱟᱱ ᱜᱮᱭᱟ᱾᱾
ᱚᱱᱟ ᱵᱟᱨᱮᱛᱮ ᱡᱩᱫᱤ ᱵᱤᱱ ᱵᱟᱲᱟᱭ ᱠᱷᱟᱱ
ᱟᱹᱞᱤᱧᱟᱜ ᱢᱟᱛᱚ ᱚᱱᱠᱟ ᱵᱟᱲᱟᱭ ᱢᱟᱛᱚ ᱵᱟᱹᱱᱩᱜᱼᱟ ᱴᱷᱤᱠᱼᱴᱷᱟᱠ ᱫᱚ ᱦᱟᱸᱜ ᱵᱟᱹᱞᱤᱧ ᱞᱟᱹᱭ ᱫᱟᱲᱮᱭᱟᱵᱮᱱᱟ ᱯᱟᱞᱮᱫ ᱞᱟᱦᱟᱸ ᱢᱟᱱᱮ ᱡᱟᱦᱟᱸ ᱛᱤᱱᱟᱹᱜ ᱟᱸᱡᱚᱢ ᱨᱮᱱᱟ ᱠᱟᱛᱷᱟ ᱢᱟᱱᱮ ᱡᱟᱦᱟ ᱛᱤᱱᱟᱹᱜ ᱟᱸᱡᱚᱢ ᱠᱟᱛᱮ ᱞᱤᱧ ᱵᱟᱲᱟᱭ ᱟᱠᱟᱫᱼᱟ ᱚᱱᱠᱟ ᱟᱞᱤᱧ ᱫᱚ ᱯᱩᱛᱷᱤ ᱠᱚᱫᱚ ᱵᱟᱞᱤᱧ ᱯᱟᱲᱦᱟᱣ ᱠᱟᱜᱼᱟ ᱱᱚᱣᱟ ᱨᱮᱱᱟᱜ ᱫᱚ ᱠᱚ ᱡᱮ ᱥᱮᱫᱟᱭ ᱟᱵᱚᱨ ᱨᱤᱱ ᱢᱟᱱᱮ ᱡᱮ ᱦᱟᱲᱟᱢ ᱠᱚᱴᱷᱮᱱᱤᱧ ᱟᱸᱡᱚᱢ ᱟᱠᱟᱫ ᱡᱟᱦᱟᱸ ᱥᱮᱫᱟᱭ ᱠᱚ ᱞᱟᱹᱭ ᱛᱟᱦᱮᱸᱫ᱾ ᱡᱮᱥᱮ ᱟᱹᱰᱤ ᱫᱤᱱ ᱢᱟᱲᱟᱝ ᱨᱮ ᱢᱟᱱᱮ ᱵᱟᱨ ᱵᱚᱭᱦᱟ ᱞᱮᱠᱟ ᱠᱤᱱ ᱛᱟᱦᱮᱸ ᱠᱟᱱᱟ ᱡᱟᱦᱟᱸ ᱫᱚ ᱡᱮ ᱠᱤᱱ ᱟᱫ ᱞᱮᱱᱟ ᱥᱮ ᱪᱮᱫ ᱱᱚᱝᱠᱟ ᱟᱭᱱᱚᱢ ᱟᱨ ᱠᱟᱡᱚᱞ ᱱᱚᱝᱠᱟ᱾ ᱴᱷᱤᱠ ᱴᱷᱟᱠ ᱵᱟᱹᱞᱤᱧ ᱵᱟᱲᱟᱭ ᱡᱩᱫᱤ ᱟᱹᱵᱤᱱ ᱵᱤᱱ ᱵᱟᱲᱟᱭ ᱦᱟᱸᱜ ᱠᱟᱨᱮᱴ ᱢᱟᱱᱮ ᱞᱟᱹᱭ ᱞᱟᱹᱭ ᱟᱹᱞᱤᱧ ᱵᱤᱱ ᱦᱳᱭ᱾ ᱟᱫᱚ ᱩᱱᱠᱤᱱ ᱯᱟᱸᱡᱟ ᱠᱷᱟᱹᱛᱤᱨ ᱢᱟᱱᱮ ᱱᱚᱝᱠᱟ ᱚᱱᱠᱟᱱᱟᱜ ᱥᱩᱨ ᱛᱮᱠᱚ ᱨᱟᱜ ᱞᱮᱠᱟᱱᱟᱜ ᱥᱩᱨᱛᱮ ᱥᱮ ᱚᱱ ᱢᱟᱱᱮ ᱩᱱᱠᱤᱱ ᱯᱟᱸᱡᱟ ᱞᱟᱹᱜᱤᱫ ᱪᱷᱚᱛ ᱛᱚᱵᱮ ᱥᱮ ᱨᱟᱜ ᱞᱮᱠᱟᱱᱟᱜ ᱥᱩᱨ ᱪᱮᱫ ᱞᱮᱠᱟ ᱠᱚ ᱥᱮᱨᱮᱧ ᱜᱮ ᱮᱱᱛᱮᱫ ᱢᱟᱱᱮ ᱚᱱᱟ ᱚᱱ ᱚᱱ ᱩᱱᱠᱤᱱ ᱠᱚ ᱯᱟᱸᱡᱟ ᱠᱤᱱ ᱞᱟᱹᱜᱤᱫ ᱚᱱᱠᱟ ᱠᱚ ᱩᱰᱩᱠᱚᱜ ᱜᱮᱭᱟ ᱟᱹᱞᱤᱧᱟᱜ ᱵᱟᱲᱟᱭ ᱛᱮᱱᱟᱜ ᱫᱚ ᱱᱤᱭᱟᱹ ᱢᱮᱱᱟᱜᱼᱼ ᱢᱮᱱᱟᱜᱼᱟ ᱟᱫᱚ ᱟᱹᱵᱤᱱ ᱡᱩᱫᱤ ᱱᱚᱣᱟ ᱠᱷᱚᱱ ᱰᱷᱮᱨ ᱥᱮ ᱵᱟᱹᱲᱛᱤ ᱮᱴᱟᱜ ᱨᱚᱠᱚᱢ ᱵᱤᱱ ᱵᱟᱲᱟᱭ ᱠᱷᱟᱱ ᱞᱟᱹᱭ ᱟᱹᱞᱤᱧ ᱵᱤᱱ
ᱟᱫᱚ ᱟᱹᱞᱤᱧ ᱦᱚᱸ ᱱᱟᱜ ᱠᱷᱟᱱ ᱩᱱᱟᱹᱜ ᱡᱟᱹᱥᱛᱤ ᱫᱚ ᱵᱟᱹᱞᱤᱧ ᱵᱟᱲᱟᱭᱟ ᱟᱹᱵᱤᱱ ᱡᱟᱦᱟᱸ ᱵᱤᱱ ᱞᱟᱹᱭ ᱠᱮᱫᱟ ᱥᱮ
ᱦᱮᱸ
ᱟᱫᱚ ᱟᱹᱞᱤᱧ ᱦᱚᱸ ᱚᱱᱠᱟ ᱟᱵᱤᱱᱟᱜ ᱡᱟᱦᱟᱸ ᱵᱤᱱ ᱞᱟᱹᱭ ᱠᱮᱫᱟ ᱟᱹᱞᱤᱧ ᱦᱚᱸ ᱚᱱᱠᱟ ᱦᱤᱥᱟᱹᱵᱽ ᱛᱮᱜᱮᱞᱤᱧ ᱵᱟᱲᱟᱭᱟ
ᱟᱪᱪᱷᱟ
ᱡᱟᱦᱟᱸ ᱫᱚ ᱚᱸᱰᱮ ᱵᱤᱱ ᱞᱟᱹᱭ ᱠᱮᱫᱟ ᱚᱱᱟ ᱫᱚ ᱵᱮᱥ ᱛᱮ ᱚᱱᱠᱟ ᱫᱟᱸᱥᱟᱭ ᱫᱚ ᱟᱵᱚᱣᱟᱜ ᱫᱚ ᱚᱱᱟ ᱫᱩᱠ ᱠᱚ ᱨᱮᱱᱟᱜ ᱤᱭᱟᱹ
ᱫᱩᱠᱷᱚ ᱨᱮᱱᱟᱜ ᱤᱭᱟᱹ ᱠᱟᱱᱟ
ᱦᱮᱸ ᱱᱟᱯᱟᱭ ᱜᱮ ᱛᱟᱦᱚᱞᱮ ᱟᱹᱞᱤᱧ ᱦᱚᱸ ᱩᱱᱟᱹᱜ ᱴᱟ ᱫᱚ ᱵᱟᱹᱞᱤᱧ ᱵᱟᱲᱟᱭ ᱠᱟᱱ ᱛᱟᱦᱮᱸᱫ᱾
ᱟᱪᱪᱷᱟ ᱦᱮᱸ ᱤᱧ ᱤᱱᱠᱟᱹ ᱜᱮ ᱟᱹᱞᱤᱧ ᱫᱚᱞᱤᱧ ᱵᱟᱲᱟ ᱢᱟᱱᱮ ᱵᱤᱥᱮᱥᱠᱴᱟ ᱫᱚ ᱟᱹᱞᱤᱧ ᱵᱟᱲᱟᱭᱟ ᱱᱤᱭᱟᱹ ᱜᱮᱞᱤᱧ ᱵᱟᱲᱟᱭᱟ ᱟᱹᱞᱤᱧᱟᱜ᱿
ᱟᱪᱷᱟ ᱦᱳᱭ ᱟᱹᱞᱤᱧ ᱦᱚᱸᱚᱸ ᱚᱱᱠᱟ ᱟᱵᱤᱱᱵᱤᱱ ᱞᱟᱹᱭ ᱠᱮᱫ ᱞᱮᱠᱟ ᱚᱱᱠᱟ ᱜᱮᱞᱤᱧ ᱟᱸᱡᱚᱢ ᱵᱟᱲᱟ ᱟᱠᱟᱫ ᱛᱟᱦᱮᱸᱫ᱾
ᱟᱪᱪᱷᱟ
ᱛᱟᱦᱚᱞᱮ ᱟᱨ ᱚᱱᱮ ᱡᱟᱦᱟᱸ ᱵᱚᱱ ᱢᱮᱛᱟᱜ ᱠᱟᱱᱟ ᱠᱟᱨᱟᱢ ᱚᱱᱟ ᱤᱫᱤ ᱠᱟᱛᱮᱜ ᱫᱚᱵᱤᱱ ᱵᱟᱲᱟᱭ ᱥᱮ ᱵᱟᱝ ᱛᱟᱦᱚᱞᱮ?
ᱠᱟᱨᱟᱢ ᱫᱚ ᱱᱚᱰᱮ ᱫᱚ ᱵᱟᱝ ᱦᱩᱭ ᱵᱟᱲᱟ ᱟᱠᱟᱱᱟ ᱛᱚ ᱟᱫᱚ ᱚᱱᱟ ᱢᱟᱱᱮ ᱩᱱᱵᱟᱹᱞᱤᱧ ᱵᱟᱲᱟᱭᱟ ᱠᱷᱩᱵ ᱮᱠᱴᱟ ᱫᱚ ᱚᱱᱟ ᱤᱫᱤ ᱠᱟᱛᱮᱜ ᱫᱚ
ᱚ ᱟᱪᱪᱷᱟ
ᱠᱟᱨᱟᱢ ᱢᱟᱛᱚᱞᱤᱧ ᱟᱸᱡᱚᱢ ᱵᱟᱲᱟ ᱠᱟᱱᱟᱨ ᱠᱟᱨᱟᱢ ᱨᱮᱫᱚ ᱟᱹᱰᱤᱜᱟᱱ ᱱᱤᱭᱚᱢ ᱠᱚ ᱢᱮᱱᱟᱜ ᱟᱠᱟᱫᱟ ᱥᱮ ᱪᱮᱫ
ᱦᱩᱸ ᱟᱪᱪᱷᱟ
ᱟᱹᱞᱤᱧ ᱦᱚᱸ ᱩᱱᱚᱜ ᱡᱟᱹᱥᱛᱤ ᱫᱚ ᱵᱟᱹᱞᱤᱧ ᱵᱟᱲᱟᱭᱟ
ᱛᱟᱦᱚᱞᱮ ᱟᱵᱤᱱ ᱥᱮ ᱚᱱᱠᱟ ᱥᱚᱨᱚᱨᱟᱭ ᱯᱚᱨᱚᱵᱽ ᱠᱚᱫᱚ ᱦᱩᱭᱩᱜ ᱜᱮᱭᱟ ᱥᱮ ᱵᱟᱝ?
ᱦᱮᱸ ᱱᱚᱰᱮ ᱫᱚ ᱥᱚᱦᱚᱨᱟᱭ ᱫᱚ ᱦᱩᱭᱩᱜ ᱜᱮᱭᱟ ᱥᱚᱦᱚᱨᱟᱭ ᱠᱚ ᱵᱟᱦᱟ ᱠᱚᱫᱚ ᱦᱩᱭᱩᱜ ᱜᱮᱭᱟ ᱾
ᱛᱟᱦᱚᱞᱮ ᱟᱵᱚ ᱫᱚ ᱥᱟᱱᱛᱟᱲᱟᱜ ᱫᱚ ᱥᱚᱨᱦᱟᱭ ᱫᱚ ᱟᱹᱰᱤ ᱢᱟᱨᱟᱝ ᱯᱚᱨᱚᱵᱽ ᱠᱟᱱ ᱛᱟᱵᱚᱱᱟ ᱾
ᱦᱳᱭ
ᱡᱟᱦᱟᱸ ᱫᱚᱵᱚᱱ ᱢᱮᱛᱟᱜ ᱠᱟᱱᱟ ᱦᱟᱹᱛᱤ ᱞᱮᱠᱟᱱ ᱥᱚᱨᱦᱟᱭ ᱯᱚᱨᱚᱵᱽ ᱾
ᱦᱟᱹᱛᱤ ᱞᱮᱠᱷᱟᱱ ᱥᱚᱨᱦᱟᱭ ᱯᱚᱨᱚᱵ
ᱦᱳᱭ ᱦᱳᱭ ᱟᱫᱚ ᱱᱟᱜ ᱠᱷᱟᱱ ᱯᱟᱹᱦᱤᱞ ᱠᱚᱣᱟᱜ ᱦᱟᱯᱲᱟᱢ ᱠᱟᱛᱷᱟ ᱞᱮᱠᱟ ᱞᱟᱹᱭ ᱞᱟᱹᱭ ᱢᱮᱱᱟᱜ ᱟᱠᱟᱫᱟ ᱥᱮ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱾
ᱦᱮᱸ
ᱟᱫᱚ ᱟᱹᱵᱤᱱ ᱥᱮᱫ ᱫᱚ ᱱᱟᱜ ᱠᱷᱟᱱ ᱚᱱᱠᱟ ᱧᱮᱞ ᱞᱮᱠᱷᱟᱱ ᱛᱤᱱ ᱫᱤᱱ ᱠᱚ ᱢᱟᱱᱟᱣ ᱛᱮ ᱥᱚᱨᱦᱟᱭ ᱯᱚᱨᱚᱵᱽ ᱫᱚ?
ᱟᱞᱮ ᱱᱚᱰᱮ ᱫᱚ ᱢᱟᱱᱮ ᱢᱚᱬᱮ ᱥᱤᱧ ᱢᱚᱬᱮ ᱧᱤᱫᱟᱹ ᱫᱚ ᱵᱟᱝ ᱢᱟᱞᱟ ᱦᱩᱭᱩᱜ ᱜᱮᱭᱟ ᱥᱮ ᱪᱷᱩᱴᱤ ᱪᱷᱟᱴᱟᱣ ᱨᱮᱱᱟᱜ ᱦᱚᱸᱛᱚ ᱵᱮᱯᱟᱨ ᱢᱮᱱᱟᱜᱼᱟ ᱠᱟᱹᱢᱤ ᱠᱚ ᱴᱷᱮᱱ ᱦᱚᱸᱛᱚ ᱪᱟᱞᱟᱜ ᱦᱩᱭᱩᱜᱼᱟ ᱛᱚ ᱚᱱᱠᱟ ᱚᱱᱟ ᱠᱷᱟᱹᱛᱤᱨ ᱵᱟᱨ ᱫᱤᱱ ᱠᱚ ᱢᱟᱱᱟᱣ ᱜᱮᱭᱟ ᱱᱚᱰᱮ ᱫᱚ ᱾ ᱵᱟᱨᱫᱤᱱ ᱢᱤᱫ ᱫᱤᱱ ᱫᱚ ᱠᱩᱞᱦᱤ ᱫᱟᱬᱟᱱ ᱠᱚ ᱩᱰᱩᱠᱚᱜᱼᱟ ᱟᱨ ᱢᱤᱫ ᱫᱤᱱ ᱫᱚ ᱥᱟᱹᱨᱫᱤ ᱥᱟᱹᱨᱫᱤ
ᱟᱪᱪᱷᱟ ᱟᱪᱷᱟ
ᱦᱩᱸ ᱟᱯᱮ ᱥᱮᱱ ᱫᱚ ᱢᱚᱬᱮ ᱥᱤᱧᱝ ᱜᱮ ᱢᱚᱬᱮ ᱥᱤᱧ ᱢᱚᱬᱮ ᱧᱤᱫᱟᱹ ᱜᱮ ᱦᱩᱭᱩᱜ ᱜᱮᱭᱟ?
ᱵᱟ ᱵᱟ ᱟᱹᱞᱤᱧ ᱥᱮ ᱦᱚᱸ ᱚᱱᱠᱟ ᱧᱮᱞ ᱞᱮᱠᱷᱟᱱ ᱫᱚ ᱚᱱᱠᱟ ᱟᱹᱵᱤᱱ ᱵᱤᱱ ᱞᱟᱹᱭ ᱠᱮᱫ ᱚᱱᱠᱟ ᱯᱮ ᱫᱤᱱ ᱦᱩᱭᱩᱜᱼᱟ ᱾ ᱯᱮ ᱢᱟᱦᱟ ᱡᱟᱦᱟᱸ ᱫᱚᱵᱚᱱ ᱢᱮᱛᱟᱜ ᱠᱟᱱᱟ ᱾ ᱩᱢ ᱥᱮ ᱥᱟᱹᱨᱫᱤ ᱥᱮ ᱟᱨ ᱫᱚᱥᱟᱨ ᱫᱤᱱ ᱦᱤᱞᱳᱜ ᱫᱚ ᱡᱟᱞᱤ ᱦᱳᱭ ᱦᱳᱭ
ᱦᱩᱸ
ᱟᱫᱚ ᱞᱤᱧ ᱞᱟᱹᱭ ᱫᱟ ᱚᱠᱛᱚ ᱢᱟ ᱛᱚ ᱦᱩᱭ ᱦᱤᱡᱩᱜ ᱠᱟᱱ
ᱦᱮᱸ ᱦᱮᱸ
ᱟᱞᱤᱧ ᱢᱟ ᱟᱹᱵᱤᱱ ᱥᱟᱶᱛᱮ ᱜᱚᱞᱯᱚ ᱠᱟᱛᱮᱜ ᱟᱹᱰᱤ ᱢᱚᱸᱡᱽ ᱜᱮᱞᱤᱧ ᱵᱩᱡᱷᱣ ᱠᱮᱫᱟ ᱾
ᱟᱹᱞᱤᱧ ᱦᱚᱸᱵᱤᱱ